ᱞᱟᱹᱭ ᱵᱤᱱ
ᱦᱮᱸ ᱜᱚᱝᱠᱮ ᱦᱚᱜᱼᱚᱭ ᱦᱮᱡ ᱮᱱ ᱛᱟᱵᱮ ᱞᱟᱹᱭ ᱵᱟᱵᱟᱧ ᱪᱟᱞᱟᱜ ᱠᱟᱱᱟ᱾ ᱞᱟᱹᱭᱵᱤᱱ ᱠᱷᱚᱵᱚᱨ ᱠᱚ᱾
ᱠᱷᱚᱵᱚᱨ ᱠᱚᱫᱚ ᱛᱟᱦᱚᱞᱮ ᱦᱚᱜᱼᱚᱭ ᱛᱚ ᱟᱵᱚ ᱥᱟᱱ ᱵᱚᱸᱜᱟ ᱵᱚᱞᱚᱭᱮᱱ ᱛᱟᱵᱚᱱᱟ
ᱦᱮᱸ ᱾
ᱛᱟᱦᱚᱞᱮ ᱛᱤᱱ ᱡᱷᱟᱹᱞ ᱵᱤᱱ ᱨᱚᱦᱚᱭ ᱠᱮᱫᱟ?
ᱨᱚᱦᱚᱭ ᱫᱚ ᱱᱤᱞᱜᱮ ᱱᱟᱜ ᱠᱷᱟᱱ ᱦᱳᱭ ᱠᱟᱱᱟ ᱢᱤᱫᱴᱟᱝ ᱟᱹᱣᱨᱤ ᱞᱤᱧ ᱨᱚᱦᱚᱭᱟ,
ᱦᱩᱸ ᱟᱪᱪᱷᱟ ᱾
ᱚ ᱦᱚᱲ ᱠᱚᱠᱚ ᱨᱚᱦᱚᱭ ᱫᱟ, ᱱᱚᱜᱭ ᱟᱹᱞᱤᱧ ᱦᱚᱞᱤᱧ ᱫᱷᱩᱨᱟᱹᱜ ᱞᱟᱹᱜᱤᱫᱼᱟ ᱮᱠᱷᱚᱱ ᱫᱚ ᱟᱹᱣ ᱞᱤᱧ ᱨᱚᱦᱚᱭᱟ ᱢᱤᱫᱴᱤᱡ ᱦᱚᱸ ᱾ ᱨᱚᱦᱚᱭ ᱦᱩᱭᱩᱜ ᱞᱟᱹᱜᱤᱫᱼᱟ ᱾
ᱟᱪᱪᱷᱟ ᱾
ᱛᱟᱪᱷᱟᱲᱟ ᱥᱟᱱ ᱵᱚᱸᱜᱟ ᱜᱮᱛᱚ ᱨᱚᱦᱚᱭᱚᱜᱼᱟ ᱦᱮᱸ ᱥᱮ ᱾
ᱦᱮᱸ ᱥᱟᱱ ᱵᱚᱸᱜᱟ ᱜᱮ ᱨᱚᱦᱚᱭᱚ-ᱟ, ᱠᱚᱛᱚᱠ ᱫᱚ ᱵᱷᱟᱫᱚᱨ ᱵᱚᱸᱜᱟ ᱦᱚᱠᱚ ᱨᱚᱦᱚᱭᱟ ᱜᱷᱩᱴᱩ ᱠᱚ, ᱵᱩᱡᱽ ᱠᱮᱫᱟᱵᱤᱱ ᱜᱚᱢᱠᱮ ᱾ ᱟᱞᱮ ᱥᱮᱫ ᱢᱟ ᱱᱤᱛᱳᱜ ᱫᱚ ᱦᱚᱜᱼᱚᱭ ᱜᱷᱩᱴᱩ ᱠᱚ ᱢᱤᱫ ᱵᱟᱨ ᱠᱚ ᱟᱪᱷᱲᱟᱭ ᱮᱫᱟ ᱾ ᱵᱩᱡᱽ ᱠᱮᱫᱟ ᱵᱤᱱ ᱾ ᱢᱟᱱᱮ ᱵᱟᱹᱭᱦᱟᱹᱲ ᱫᱚ ᱛᱚᱞᱟ ᱫᱚ ᱦᱩᱭ ᱟᱠᱟᱱ ᱛᱟᱞᱮᱭᱟ ᱾ ᱜᱩᱴᱩ ᱜᱷᱩᱴᱩ ᱫᱚᱠᱚ ᱟᱪᱷᱲᱟᱭᱮᱫ ᱛᱟᱞᱮᱭᱟ ᱾
ᱚ
ᱵᱩᱡ ᱠᱮᱫᱟ ᱵᱤᱱ ᱾ ᱦᱩᱸ
ᱚᱸ ᱛᱟᱦᱚᱞᱮ ᱟᱯᱮ ᱥᱮᱫ ᱦᱚᱸ ᱟᱹᱣᱨᱤ ᱠᱚ ᱨᱚᱦᱭᱟ?
ᱦᱮᱸ ᱵᱟᱝ ᱜᱚᱢᱠᱮ ᱨᱚᱦᱚᱭ ᱫᱚ ᱠᱷᱩᱵ ᱠᱚᱢ ᱜᱮ ᱴᱩᱠ ᱴᱟᱠ ᱵᱟᱹᱭᱦᱟᱹᱲ ᱠᱚᱠᱚ ᱨᱚᱦᱚᱭ ᱟᱠᱟᱫᱟ ᱦᱩᱸ ᱾ ᱵᱩᱡ ᱠᱮᱫᱟᱵᱤᱱ ᱾
ᱫᱟᱜ ᱢᱟ ᱱᱚᱛᱮ ᱫᱚ ᱵᱷᱟᱜᱤ ᱜᱮ ᱫᱟᱜ ᱞᱮᱫᱟᱭ ᱢᱮᱱᱠᱷᱟᱱ ᱦᱮᱸ
ᱦᱩᱸ ᱵᱩᱡ ᱠᱮᱫᱟᱵᱤᱱ ᱾
ᱛᱟᱦᱚᱞᱮ ᱪᱮᱫ ᱞᱮᱠᱟᱭ ᱫᱟᱜ ᱟᱠᱟᱫᱟ ᱜᱚᱝᱠᱮ? ᱦᱮᱸ ᱟᱸᱡᱚᱢ ᱫᱟ
ᱞᱟᱹᱭᱫᱟᱞᱤᱧ ᱫᱟᱜ ᱢᱟ ᱠᱷᱩᱵ ᱵᱷᱟᱜᱤ ᱜᱮ ᱫᱟᱜ ᱠᱟᱫᱟ ᱢᱮᱱᱠᱷᱟᱱᱼᱼ ᱫᱟᱜ ᱜᱮ ᱵᱟᱭ ᱤᱭᱟᱹ ᱫᱟᱲᱮ ᱠᱟᱣᱫᱟᱭ ᱟᱨᱠᱤ ᱛᱚᱵᱟ ᱫᱟᱲᱮ ᱠᱟᱣ
ᱦᱩᱸ ᱟᱪᱪᱷᱟ ᱦᱮᱸ
ᱟᱫᱚ ᱵᱟᱸᱫᱽ ᱯᱩᱠᱷᱨᱤ ᱦᱚᱸ ᱠᱷᱩᱵ ᱮᱠᱴᱟ ᱫᱚ ᱵᱟᱝ ᱯᱮᱨᱮᱡ ᱠᱟᱱᱟ ᱾
ᱦᱩᱸ
ᱟᱨ ᱠᱷᱮᱛ ᱠᱚᱢᱟ ᱵᱟᱝᱜᱮ ᱡᱟᱦᱟᱸ ᱠᱚ ᱥᱤ ᱫᱚᱦᱚ ᱞᱮᱱᱟ ᱵᱟᱹᱭᱦᱟᱹᱲ ᱦᱟᱥᱟ ᱠᱚ ᱚᱱᱟ ᱠᱚᱫᱚ ᱱᱟᱜ ᱠᱷᱟᱱ ᱵᱷᱟᱜᱤ ᱜᱮ ᱛᱚᱸᱵᱟ ᱟᱠᱟᱱᱟ ᱚᱱᱟ ᱠᱚᱫᱚ ᱨᱚᱦᱚᱭ ᱜᱟᱱ ᱟᱠᱟᱱᱟ ᱟᱨ ᱡᱟᱦᱟᱸ ᱜᱷᱩᱴᱩ ᱜᱷᱩᱴᱩ ᱴᱩ ᱠᱷᱮᱛ ᱠᱚᱫᱚ ᱱᱟᱜ ᱠᱷᱟᱱ ᱚᱱᱟ ᱠᱚᱫᱚ ᱥᱤ ᱦᱚᱸ ᱵᱟᱝ ᱛᱟᱦᱮᱸ ᱠᱟᱱᱟ ᱟᱫᱚ ᱫᱟᱜ ᱟᱸᱡᱮᱫ ᱜᱚᱫ ᱮᱱᱟ ᱟᱹᱰᱤ ᱞᱚᱜᱚᱱ ᱜᱮ ᱾
ᱦᱩᱸ ᱦᱩᱸ ᱾
ᱴᱤᱠᱟᱹ ᱫᱟᱲᱮᱭᱟᱜᱼᱟ ᱵᱤᱱ ᱦᱮᱸᱥᱮ ᱾
ᱟᱞᱮᱥᱮᱜ ᱦᱚᱸ ᱜᱚᱝᱠᱮ ᱚᱸᱠᱟ ᱜᱮ᱾
ᱟᱦ,
ᱵᱩᱡᱽ ᱠᱮᱜᱼᱟ ᱵᱮᱱ, ᱟᱞᱮ ᱥᱮᱜ ᱦᱚᱸ ᱫᱟᱜ ᱫᱚᱭ ᱫᱟᱜ ᱟᱠᱟᱫᱟ, ᱟᱞᱮᱥᱮᱫ ᱫᱚ ᱵᱟᱹᱭᱦᱟᱹᱲ ᱠᱚᱦᱚ ᱥᱤ ᱢᱮᱱᱟᱜ ᱛᱟᱞᱮᱭᱟ ᱟᱨᱻ ᱟᱨ ᱚᱱᱠᱟ ᱠᱚᱛᱚᱵ ᱫᱚ ᱢᱟᱱᱮ ᱟᱸᱡᱮᱫᱚᱜ ᱠᱟᱱᱟ ᱵᱟᱹᱭᱦᱟᱹᱲ ᱠᱚᱦᱚᱸ᱾ ᱢᱟᱱᱮ ᱫᱟᱜ ᱜᱮ ᱵᱟᱭ ᱫᱟᱜ ᱮᱫᱟ ᱟᱨᱠᱤ, ᱟᱫᱚ ᱦᱟᱞᱠᱟ ᱡᱚᱨᱚᱭᱮᱫᱟᱭ ᱟᱨᱠᱤ ᱢᱟᱱᱮ ᱡᱟᱹᱯᱩᱫ ᱞᱮᱠᱟ, ᱚᱱᱟ ᱫᱚ ᱡᱟᱦᱟᱸ ᱨᱮ ᱨᱤᱢᱤᱞ ᱮ ᱵᱟᱹᱭ ᱪᱷᱟᱹᱣ ᱮᱫᱟ ᱚᱸᱰᱮ ᱜᱮ ᱦᱩᱭᱩᱜ ᱠᱟᱱᱟ᱾ ᱵᱟᱹᱡᱽ ᱠᱮᱫᱟ ᱵᱤᱱ, ᱢᱟᱱᱮ ᱡᱩᱫᱤ ᱚᱸᱡᱽ- ᱛᱚᱜ ᱢᱤᱫ ᱠᱤᱞᱳᱢᱤᱴᱟᱨ, ᱵᱟᱨ ᱠᱤᱞᱳᱢᱤᱴᱟᱨ ᱢᱟᱱᱮ ᱦᱟᱱᱛᱮ ᱱᱟᱛᱮ ᱫᱟᱜ ᱮᱫᱟᱭ᱾ ᱦᱳᱭ ᱥᱮᱢ, ᱡᱟᱦᱟᱸᱱᱟ ᱨᱮ ᱨᱤᱢᱤᱞ ᱵᱟᱹᱭᱥᱟᱹᱜ ᱠᱟᱱᱟ ᱚᱸᱰᱮ ᱜᱮ ᱫᱟᱜ, ᱵᱩᱡᱽ ᱠᱮᱫᱟ ᱵᱤᱱ? ᱛᱟᱞᱮ ᱚᱱᱠᱟ ᱠᱟᱛᱮᱜ ᱫᱚ ᱮᱸ ᱪᱟᱥ ᱪᱤᱠᱟᱹᱛᱮ ᱦᱩᱭᱩᱜᱼᱟ?
ᱦᱩᱭᱩᱜᱼᱟ ᱦᱳᱭ ᱛᱟᱦᱮᱞᱮ ᱜᱚᱝᱠᱮ ᱞᱟᱹᱭ ᱮᱫᱟ ᱞᱤᱧ ᱪᱟᱥ ᱵᱟᱝ?
ᱵᱟᱝ ᱦᱩᱭᱩᱜᱼᱟ᱾ ᱛᱟᱦᱮᱞᱮ ᱪᱟᱞᱟᱜ ᱦᱩᱭᱩᱜᱼᱟ ᱮᱴᱟᱜ ᱤᱭᱟᱹ ᱟᱨ ᱠᱤ, ᱫᱤᱥᱚᱢ ᱥᱮᱫ ᱠᱟᱢᱤ, ᱵᱩᱡᱽ ᱠᱮᱫᱟ ᱵᱤᱱ᱾ ᱛᱟᱪᱷᱟᱲᱟ ᱪᱮᱫ ᱵᱤᱱ ᱪᱤᱠᱟᱹᱭᱟ ᱚᱲᱟᱜ ᱠᱚᱨᱮ ᱛᱟᱦᱮᱸ ᱠᱟᱛᱮᱫ, ᱠᱤᱱᱛᱩ ᱞᱟᱡ ᱛᱚ ᱵᱟᱭ ᱵᱩᱡᱼᱟ,
ᱟᱸᱦ, ᱦᱟᱸᱜ, ᱦᱚᱸ ᱻ
ᱡᱟᱭᱦᱩᱠ ᱢᱤᱫ ᱪᱟᱸᱫᱳ ᱵᱟᱨ ᱪᱟᱸᱫᱳ ᱛᱟᱦᱮᱸ ᱠᱟᱛᱮᱫ ᱞᱤᱧ ᱦᱤᱡᱩᱜᱼᱟ, ᱵᱩᱡᱽ ᱠᱮᱫᱟ ᱵᱤᱱ᱾
ᱚᱸᱦ, ᱦᱚᱸ ᱦᱮᱸ ᱛᱟᱦᱮᱞᱮ ᱚᱱᱠᱟ ᱟᱯᱮᱥᱚᱜ ᱚᱱᱠᱟ
ᱠᱟ ᱜᱮ᱾
ᱦᱮᱸ ᱚᱱᱼᱚᱱᱠᱟ ᱜᱮ, ᱦᱩᱸ᱾
ᱛᱟᱦᱚᱞᱮ ᱜᱚᱝᱠᱮ ᱮᱸᱻᱦ, ᱠᱟᱹᱢᱤ ᱵᱤᱱ ᱫᱟᱹᱲᱼᱟ ᱛᱟᱦᱮᱞᱮ ᱵᱟᱭ ᱜᱟᱱᱚᱜ ᱠᱟᱱᱟ ᱚᱸᱠᱟ ᱛᱮᱫᱚ ᱵᱟᱝᱼᱟ?
ᱦᱮᱸ ᱚᱱᱠᱟ ᱛᱮᱫᱚ ᱵᱟᱭ ᱜᱟᱱᱚᱜᱼᱟ ᱵᱩᱡᱽ ᱠᱮᱫᱟ ᱵᱤᱱ᱾ ᱪᱮᱫᱟᱜ ᱥᱮ ᱞᱟᱡ ᱛᱚ ᱟᱨ ᱵᱟᱭ ᱵᱩᱡᱽᱼᱟ᱾ ᱵᱟᱭᱨᱮ ᱫᱤᱥᱚᱢ ᱵᱟᱹᱵᱤᱱ ᱪᱟᱞᱟᱣ ᱞᱮᱠᱷᱟᱱ, ᱯᱚᱭᱥᱟ ᱠᱚ ᱫᱚᱨᱠᱟᱨ᱾ ᱵᱩᱡᱽ ᱛᱟᱢ ᱟᱹᱞᱤᱧ ᱦᱚᱸ ᱚᱲᱟᱜ ᱨᱮ ᱢᱮᱱᱟᱜ ᱠᱚᱣᱟ ᱧᱮᱞ ᱞᱟᱹᱜᱤᱫ, ᱰᱟᱺᱜᱽᱨᱤ ᱢᱮᱨᱚᱢ ᱠᱚ ᱢᱮᱱᱟᱜ ᱠᱚ ᱛᱟᱹᱞᱤᱧᱟ, ᱥᱤᱢ ᱠᱚ ᱛᱟᱦᱮᱞᱮ ᱚᱱᱟ ᱠᱚ ᱧᱮᱧᱮᱞ ᱧᱮᱧᱮᱞ ᱦᱚᱲ ᱫᱚ ᱢᱮᱱᱟᱜ ᱠᱚᱣᱟ ᱟᱨᱠᱤ ᱤᱱᱟᱹ ᱠᱷᱟᱹᱛᱤᱨ ᱢᱟᱱᱮ ᱵᱟᱭᱨᱮ ᱥᱮᱫ ᱜᱮ ᱪᱟᱞᱟᱣ ᱦᱩᱭᱩᱜᱼᱟ ᱟᱨᱠᱤ, ᱡᱟᱭᱦᱩᱠ ᱢᱤᱫ ᱪᱟᱸᱫᱳ ᱵᱟᱨ ᱪᱟᱸᱫᱳ ᱛᱟᱦᱮᱸ ᱠᱟᱛᱮᱜ ᱦᱮᱜ ᱦᱩᱭᱩᱜᱼᱟ᱾ ᱛᱚᱛᱠᱟᱞ! ᱛᱟᱦᱚᱞᱮ ᱜᱚᱝᱠᱮ ᱟᱯᱮ ᱫᱚ ᱵᱤᱥ ᱵᱤᱨ ᱫᱤᱥᱚᱢ ᱥᱮᱸᱜ ᱯᱤᱞᱟᱹᱯ ᱫᱤᱥᱚᱢ?
ᱦᱚᱭ,
ᱦᱮᱸ ᱞᱟᱹᱭ ᱵᱤᱱ? ᱦᱮᱞᱳ! ᱦᱮᱞᱳᱻ, ᱦᱟᱞᱳᱻ ᱦᱟᱞᱳ ᱦᱟᱞᱳ ᱜᱚᱝᱠᱮ? ᱦᱟᱞᱳᱻ ᱦᱟᱞᱳᱻ
ᱦᱮᱞᱳ!
ᱦᱮᱸ ᱜᱚᱝᱠᱮ ᱞᱟᱹᱭ ᱵᱤᱱ?
ᱟᱪᱪᱷᱟ ᱟᱵᱤᱱᱟᱜ ᱥᱤᱝᱞᱮᱱ ᱵᱟᱝ ᱧᱟᱢᱚᱜ ᱠᱟᱱᱟ ᱴᱟᱣᱟᱨ ᱵᱟᱭ ᱧᱟᱢ ᱫᱟᱭ ᱾
ᱦᱮᱸ ᱜᱚᱝᱠᱮ ᱴᱟᱣᱟᱨ ᱡᱟᱹᱱᱤᱡ ᱮ ᱫᱟᱹᱲ ᱞᱮᱫᱟ ᱟᱨᱠᱤ ᱾
ᱚ
ᱵᱩᱡ ᱠᱮᱫᱟ ᱵᱤᱱ ᱾ ᱢᱟᱱᱮ ᱦᱚᱸᱜᱼᱚᱭ ᱟᱹᱰᱤ ᱡᱳᱨ ᱴᱟᱣᱟᱨ ᱯᱷᱟᱣᱟᱨ ᱦᱮᱡ ᱠᱟᱛᱮᱜ ᱥᱮ, ᱢᱟᱱᱮ ᱮᱢᱚᱱ ᱴᱟᱣᱟᱨ ᱠᱚ ᱵᱟᱹᱭᱥᱟᱹᱣ ᱠᱟᱫᱟ ᱢᱳᱴᱟᱢᱩᱴᱤ ᱴᱟᱣᱟᱨ ᱜᱮ ᱵᱟᱭ ᱧᱟᱢ ᱫᱟ ᱾ ᱪᱤᱫ ᱞᱮᱠᱟ ᱴᱟᱣᱟᱨ ᱠᱚᱠᱚ ᱵᱟᱹᱭᱥᱟᱹᱣ ᱠᱟᱫᱟ! ᱦᱮᱞᱳ! ᱦᱮᱞᱳᱻ ᱦᱮᱞᱳ ᱜᱚᱝᱠᱮ!